ᱦᱮᱞᱳ ᱦᱮᱸ ᱡᱚᱦᱟᱨ ᱜᱮ ᱜᱚᱢᱠᱮ ᱡᱚᱦᱟᱨ ᱜᱮ ᱦᱸᱚ ᱟᱢ ᱜᱮ ᱱᱟᱯᱟᱭ ᱵᱟᱲᱟ ᱜᱮᱛᱚ?
ᱦᱮᱸ ᱱᱤᱛᱚᱜ ᱫᱚ ᱱᱟᱯᱟᱭ ᱵᱟᱲᱟ ᱜᱮ ᱾ ᱟᱵᱮᱱ ᱜᱮ?
ᱦᱚᱸ ᱟᱹᱞᱤᱧ ᱦᱚᱸ ᱱᱟᱯᱟᱭ ᱵᱟᱲᱟ ᱜᱮ ᱾ ᱛᱚ ᱜᱚᱝᱠᱮ ᱪᱮᱫ ᱠᱚ ᱠᱟᱹᱢᱤ ᱵᱟᱲᱟ ᱦᱩᱭᱩᱜ ᱠᱟᱱᱟ ᱱᱚᱜ-ᱚᱭ ᱱᱚᱜᱚᱭ ᱜᱚᱝᱠᱮ ᱫᱩᱲᱩᱵ ᱵᱟᱲᱟ ᱦᱩᱭ ᱟᱠᱟᱱᱟ ᱡᱚᱢ ᱵᱟᱲᱟ ᱠᱟᱛᱮᱫ ᱟᱨᱠᱤ ᱾
ᱚ ᱠᱟᱹᱢᱤ ᱫᱚ ᱮᱠᱷᱚᱱ ᱚᱱᱠᱟ ᱫᱚ ᱵᱟᱝ ᱦᱩᱭᱩᱜ ᱠᱟᱱᱟ ᱟᱞᱮ ᱥᱮᱫ ᱫᱚ ᱫᱟᱜ ᱦᱚᱸ ᱚᱱᱠᱟ ᱫᱚ ᱵᱟᱭ ᱫᱟᱜ ᱠᱟᱫᱟᱭ ᱛᱚ ᱾ ᱮᱠᱷᱚᱱ ᱚᱲᱟᱜ ᱨᱮᱜᱮ ᱟᱹᱞᱤᱧ ᱦᱚᱸ ᱾
ᱟᱪᱪᱷᱟ ᱟᱪᱪᱷᱟ ᱟᱪᱪᱷᱟ ᱚᱲᱟᱜ ᱨᱮᱜᱮ ᱵᱟᱝ ᱾
ᱦᱮᱸ ᱟᱞᱤᱧ ᱦᱚᱸ ᱡᱚᱢ ᱠᱟᱛᱮᱫ ᱜᱤᱛᱤᱡ ᱟᱞᱤᱧ
ᱚ ᱛᱟᱦᱚᱞᱮ ᱜᱚᱝᱠᱮ ᱫᱟᱜ ᱠᱚᱫᱚ ᱚᱱᱠᱟ ᱡᱟᱹᱯᱩᱫ ᱵᱟᱲᱟ ᱫᱚ ᱪᱮᱫᱞᱮᱠᱟ?
ᱡᱟᱹᱯᱩᱫ ᱫᱚ ᱚᱱᱠᱟ ᱫᱚ ᱵᱟᱭ ᱡᱟᱹᱯᱩᱫ ᱫᱟ ᱦᱟᱸᱜ ᱾
ᱟᱸ
ᱱᱚᱜᱚᱭ ᱦᱚᱞᱟ ᱢᱽᱫᱷᱮᱨ ᱜᱮᱭ ᱫᱟᱜ ᱵᱟᱲᱟ ᱞᱮ-ᱟᱬᱭ ᱢᱤᱫ ᱫᱤᱱ ᱵᱟᱨ ᱫᱤᱱ ᱾ ᱚᱱᱠᱟ ᱩᱱᱟᱹᱜ ᱫᱚ ᱵᱟᱭ ᱤᱭᱟᱹ ᱠᱟᱫᱟ ᱦᱜ ᱠᱷᱮᱛ ᱠᱚᱨᱮ ᱚᱱᱠᱟ ᱱᱟᱥᱮ ᱱᱟᱥᱮ ᱪᱟᱯᱮ ᱟᱠᱟᱱᱟ ᱾
ᱛᱟᱦᱚᱞᱮ ᱚᱸ
ᱟᱯᱮ ᱥᱮᱫ ᱫᱚ ᱪᱮᱫ ᱞᱮᱠᱟᱭ ᱫᱟᱜ ᱟᱠᱟᱫᱟᱭ?
ᱟᱞᱮ ᱥᱮᱱ ᱦᱚᱸ ᱜᱚᱝᱠᱮ ᱚᱱᱠᱟ ᱫᱚ ᱵᱟᱭ ᱫᱟᱜ ᱟᱠᱟᱫᱟ ᱾ ᱦᱮᱸ ᱟᱫᱚ ᱟᱨᱠᱤ ᱚᱱᱟ ᱵᱟᱹᱭᱦᱟᱹᱲ ᱠᱚ ᱠᱟᱹᱴᱤᱡ ᱟᱨᱠᱤ ᱨᱚᱦᱚᱭ ᱢᱟᱲᱟᱝ ᱦᱟᱛᱟᱲ ᱟᱨᱠᱤ ᱚᱱᱠᱟ
ᱦᱚᱸ-ᱚ
ᱦᱮᱸ ᱛᱚ ᱜᱚᱢᱠᱮ ᱦᱮᱸ ᱦᱮᱸ ᱡᱚᱢ ᱦᱩᱭ ᱟᱠᱱᱟ ᱮᱠᱷᱮᱱ ᱫᱚ ᱾ ᱦᱮᱸ ᱛᱟᱦᱚᱞᱮ ᱜᱚᱝᱠᱮ ᱟᱵᱤᱱ ᱫᱚ ᱪᱮᱫ ᱠᱚᱵᱤᱱ ᱪᱤᱠᱟᱹ ᱵᱟᱲᱟᱭ ᱜᱮᱭᱟ
ᱪᱮᱫ ᱦᱚᱸ ᱵᱟᱝ ᱮᱠᱷᱱ ᱯᱟᱲᱦᱟᱣ ᱦᱩᱭᱩᱜ ᱠᱟᱱ ᱜᱤᱭᱟ᱾ ᱟᱫᱚ ᱦᱮᱡ ᱦᱩᱭ ᱟᱠᱟᱱᱟ ᱚᱲᱟᱜ ᱥᱮᱱ ᱟᱹᱣᱨᱤ ᱪᱟᱞᱟᱜ ᱦᱩᱭᱩᱜ-ᱟ ᱚᱱᱛᱮ
ᱪᱟᱥ ᱠᱟᱹᱢᱤ ᱦᱚᱛᱮᱡ ᱛᱮ ᱜᱚᱢᱠᱮ
ᱦᱮᱸ ᱚᱱᱠᱟᱜᱮ ᱪᱟᱥ ᱠᱟᱹᱢᱤ ᱟᱫᱚ ᱟᱣᱨᱤᱞᱮ ᱫᱷᱚᱨᱟᱜ ᱛᱮ ᱵᱟᱝ ᱜᱚᱞᱚ ᱦᱩᱭ ᱠᱟᱱᱟ ᱦᱟᱸᱜ
ᱟᱪᱪᱷᱟ ᱟᱪᱪᱷᱟ ᱟᱪᱪᱷᱟ ᱦᱮᱸ ᱟᱫᱚ ᱜᱚᱝᱠᱮ ᱫᱟᱜ ᱡᱟᱹᱲᱤ ᱠᱚᱫᱚ ᱚᱱᱠᱟ ᱫᱚ ᱦᱟᱸᱜ ᱵᱟᱹᱱᱩᱜᱼᱟ ᱞᱟᱦᱟ ᱦᱚᱸ ᱚᱱᱠᱟ ᱫᱚ ᱴᱷᱤᱠ ᱴᱷᱟᱠ ᱵᱟᱭ ᱤᱭᱟᱹᱣᱠᱟᱫᱟ ᱱᱤᱛᱚᱜ ᱦᱚᱸ ᱵᱟᱨ ᱞᱮ ᱫᱤᱱᱮ ᱫᱟᱜ ᱢᱟᱲᱤ ᱵᱟᱲᱟ ᱠᱮᱫ ᱨᱮᱦᱚᱸ ᱝᱠᱟᱫᱚ ᱟᱨᱠᱤ ᱵᱟᱝ ᱦᱮᱸ ᱛᱚ ᱜᱚᱝᱠᱮ ᱟᱵᱤᱱ ᱫᱚ ᱪᱮᱫ ᱛᱮᱵᱤᱱ ᱚᱞᱚᱜ ᱠᱟᱱᱟ
ᱥᱟᱱᱛᱟᱲᱤ ᱛᱮᱜᱮ ᱥᱟᱱᱛᱟᱲ ᱛᱮᱜᱮ
ᱟᱪᱪᱷᱟ ᱟᱪᱪᱷᱟ ᱟᱹᱵᱤᱱ ᱫᱚ ᱚ ᱛᱟᱦᱚᱞᱮ ᱪᱤᱠᱤ ᱵᱤᱱ ᱯ ᱠᱟᱱᱟ ᱛᱚ
ᱦᱮᱸ ᱵᱟᱲᱟᱭ ᱠᱟᱜ ᱜᱮᱭᱟᱞᱤᱧ ᱪᱤᱠᱤ ᱦᱚᱸ
ᱦᱮᱸ ᱢᱟᱱᱮ ᱟᱵᱤᱱ ᱫᱚ ᱥᱟᱱᱛ ᱢᱟᱱᱮ ᱥᱟᱵᱡᱮᱠᱴ ᱜᱮ ᱥᱟᱱᱛᱟᱞᱤ ᱠᱟᱱ ᱛᱟᱵᱤᱱᱟ ᱛᱚ
ᱦᱮᱸ ᱚᱱᱟ ᱠᱟᱱ ᱜᱮᱭᱟ
ᱚ ᱟᱹᱰᱤ ᱢᱚᱡᱽ ᱟᱹᱰᱤ ᱱᱟᱯᱟᱭ ᱠᱟᱛᱷᱟ ᱮᱸ ᱟᱵᱮ ᱥᱟᱱᱛᱟᱞᱤ ᱛᱮᱵᱤᱱ ᱯᱟᱲᱦᱟᱜ ᱠᱟᱱᱟ ᱟᱵᱚᱣᱟᱜ ᱪᱤᱠᱤᱛᱮ ᱟᱵᱚᱣᱟᱜ ᱟᱭᱩ ᱟᱲᱟᱝ ᱛᱮᱵᱤᱱ ᱚᱞᱚᱜ ᱠᱟᱱᱟ ᱠᱟᱱᱟ ᱟᱹᱰᱤ ᱢᱚᱡᱽ ᱟᱹᱰᱤ ᱱᱟᱯᱟᱭ ᱠᱟᱛᱷᱟ ᱟᱨᱠᱤ ᱛᱚ ᱜᱚᱝᱠᱮ
ᱵᱟᱲᱟᱭ ᱫᱚᱞᱤᱧ ᱵᱟᱲᱟᱭ ᱜᱮᱭᱟ ᱤᱭᱟᱹ ᱦᱚᱸ ᱵᱟᱝᱞᱟ ᱠᱚᱦᱚᱸ ᱮᱴᱟᱜᱟ ᱠᱚᱦᱚᱸ ᱛᱚ ᱱᱚᱣᱟᱴᱟᱜ ᱜᱮᱞᱤᱧ ᱦᱟᱛᱟᱣ ᱠᱟᱫᱟ ᱱᱚᱣᱟᱴᱟᱜ ᱨᱮ ᱢᱚᱱᱮ ᱛᱟᱦᱮᱸ ᱠᱟᱱ ᱛᱟᱹᱞᱞᱤᱧᱟ ᱡᱮ ᱱᱚᱣᱟᱴᱟᱜ ᱛᱮ ᱞᱤᱧ ᱯᱟᱲᱦᱟᱜᱼᱟ
ᱦᱮᱸ ᱦᱮᱸ ᱦᱮᱸ ᱟᱫᱚ ᱜᱚᱝᱠᱮ ᱦᱮᱸ ᱦᱮᱸ ᱦᱮᱸ ᱦᱮᱸ ᱟᱫᱚ ᱜᱚᱝᱠᱮ ᱟᱵᱚᱣᱟᱜ ᱱᱤᱡᱮᱨᱟᱜ ᱟᱭᱩ ᱟᱲᱟᱝ ᱡᱩᱫᱤ ᱵᱤᱱ ᱢᱟᱲᱟᱝ ᱤᱫᱤᱭᱟ ᱟᱨᱠᱤ ᱦᱮᱸ ᱛᱟᱦᱚᱞᱮ ᱠᱷᱟᱱ ᱫᱚ ᱟᱨᱠᱤ ᱱᱟᱯᱟᱭᱚᱜᱼᱟ ᱥᱮ
ᱦᱮᱸ
ᱥᱮ ᱚᱱᱟᱜᱮᱛᱚ ᱛᱚ ᱟᱭᱩ ᱟᱲᱟᱝ ᱡᱩᱫᱤ ᱵᱚᱱ ᱟᱵᱚᱣᱟᱜ ᱟᱭᱩ ᱟᱲᱟᱝ ᱛᱮ ᱡᱩᱫᱤ ᱵᱚᱱ ᱚᱞᱚᱜᱼᱟ ᱥᱮ ᱟᱭᱩ ᱟᱲᱟᱝ ᱵᱚᱱ ᱞᱟᱦᱟ ᱤᱫᱤᱭᱟ ᱛᱚ ᱚᱱᱟ ᱦᱮᱸ ᱟᱵᱚᱣᱟᱜ ᱜᱮ ᱱᱟᱯᱟᱭ ᱟᱵᱚᱣᱟᱜ ᱜᱮ ᱢᱚᱸᱡᱽ
ᱦᱮᱸ ᱟᱫᱚ ᱚᱱᱠᱟ ᱟᱞᱮ ᱱᱚᱱ ᱛᱮ ᱫᱚ ᱢᱮᱱᱟᱜ ᱠᱟᱜ ᱜᱮᱭᱟ ᱥᱟᱱᱛᱟᱲ ᱛᱮ ᱤᱥᱠᱩᱞ ᱠᱚ
ᱟᱪᱪᱷᱟ ᱟᱪᱪᱷᱟ ᱟᱪᱪᱷᱟ ᱚ ᱢᱟᱱᱮ ᱳ ᱛᱟᱦᱚᱞᱮ ᱛᱚ ᱟᱨᱚ ᱟᱹᱰᱤ ᱢᱚᱸᱡᱽ ᱜᱮ ᱛᱟᱦᱚᱞᱮ ᱟᱵᱮ ᱛᱟᱦᱚᱞᱮ ᱟᱯᱮᱢᱟ ᱟᱹᱰᱤ ᱟᱨᱚ ᱮ ᱤᱭᱟᱹ ᱛᱟᱯᱮ ᱛᱟᱦᱞᱮ ᱢᱟᱱᱮ ᱟᱹᱰᱤ ᱢᱟᱱᱮ ᱤᱥ ᱢᱟᱱᱮ ᱟᱹᱛᱩ ᱠᱷᱚᱡ ᱜᱮ ᱚᱱᱠᱟ ᱫᱚ ᱢᱮᱱᱟᱜᱼᱟ ᱥᱮ ᱪᱮᱫ ᱢᱟᱱᱮ ᱠᱟᱹᱴᱤᱡ ᱢᱟᱱᱮ ᱦᱩᱰᱤᱧ ᱠᱷᱚᱱ ᱜᱮ ᱡᱚᱠᱷᱚᱱ ᱠᱚ ᱢᱟᱱᱮ ᱦᱩᱰᱤᱧ ᱠᱷᱚᱱᱜᱮᱢ ᱚᱪᱤᱠᱤᱛᱮᱢ ᱯᱟᱲᱦᱟᱣ ᱫᱟᱲᱮᱭᱟᱜᱼᱟ ᱚᱱᱠᱟ
ᱦᱮᱸ ᱚᱱᱠᱟ ᱢᱮᱱᱟᱜ ᱠᱟᱫᱟ ᱦᱩᱰᱤᱧ ᱠᱷᱚᱱ ᱜᱮ
' ' ᱳ ᱜᱚᱢᱠᱮ ᱛᱟᱦᱚᱞᱮ ᱟᱹᱰᱤ ᱢᱚᱡᱽ ᱟᱯᱮ ᱥᱮᱱ ᱫᱚ ᱟᱞᱮ ᱥᱮᱱ ᱫᱚ ᱚᱱᱠᱟ ᱫᱚ ᱵᱟᱹᱱᱩᱜᱼᱟ ᱜᱚᱢᱠᱮ ᱟᱞᱮ ᱥᱮᱱ ᱫᱚ ᱠᱚ ᱜᱮ‌ ᱟᱠᱤ ᱵᱟᱝᱞᱟ ᱢᱤᱰᱤᱭᱟᱢ ᱟᱨ ᱚᱱᱠᱟᱱᱟᱜ ᱤᱭᱟᱹ ᱠᱚᱫᱚ ᱵᱟᱹᱱᱩᱜᱼᱟ ᱟᱨᱠᱤ ᱦᱮᱸ ᱟᱨ ᱵᱤᱫᱽᱫᱟᱹᱜᱟᱲ ᱠᱚᱦᱚᱸ ᱢᱮᱱᱟᱜ ᱨᱮᱦᱚᱸ ᱢᱮᱱᱟ ᱥᱟᱶ ᱤᱭᱟᱹ ᱛᱮᱫ ᱢᱮᱱᱟᱜᱼᱟ ᱟᱨᱠᱤ ᱦᱮᱸ ᱟᱵᱚ ᱥᱟ ᱚᱱᱟ ᱥᱩᱫᱷᱩ ᱚᱱᱟᱜᱮ ᱢᱮᱱᱟᱜᱼᱟ ᱟᱨ ᱵᱤᱨᱫᱟᱹᱜᱟᱲ ᱠᱚᱨᱮ ᱦᱚᱸ ᱠᱚ ᱢᱟᱪᱮᱫ ᱠᱚ ᱵᱟᱹᱱᱩᱜ ᱠᱚᱣᱟ ᱦᱮᱸ ᱦᱮᱸᱥᱮ ᱜᱚᱝᱠᱮ ᱠᱚ ᱵᱟᱱᱩᱜ ᱠᱟ ᱫᱚ ᱚᱱᱠᱟ ᱫᱚ ᱟᱨᱠᱤ ᱵᱟᱹᱱᱩᱜᱼᱟ ᱛᱚ ᱟᱹᱞᱤᱧ ᱦᱚᱸ ᱟᱨᱠᱤ ᱫᱚ ᱵᱟᱝᱞᱤᱧ ᱯᱟᱲᱦᱟᱣ ᱠᱟᱫᱟ ᱟᱞᱤᱧ ᱫᱚ ᱵᱟᱝᱞᱟ ᱢᱤᱰᱤᱭᱟᱢ ᱛᱮᱜᱮᱞᱤᱧ ᱯᱟᱲᱦᱟᱣ ᱟᱠᱟᱫᱟ ᱛᱚ ᱟᱹᱞᱤᱧ ᱫᱚ ᱢᱟᱱᱮ ᱥᱟᱭᱮᱱᱥ ᱦᱟᱛᱟᱣ ᱠᱷᱟᱹᱛᱤᱨ ᱛᱮ ᱟᱨᱠᱤ ᱟᱹᱞᱤᱧ ᱫᱚ ᱚᱱᱟ ᱤᱭᱟᱹ ᱠᱟᱛᱮ ᱫᱚ ᱵᱟᱞᱤᱧ ᱯᱟᱲᱦᱟᱣ ᱠᱟᱫᱟ ᱟᱨᱠᱤ ᱚᱱᱟ ᱛᱮᱫᱚ ᱵᱟᱹᱞᱤᱧ ᱚᱞ ᱠᱟᱫᱟ ᱚᱞ ᱠᱟᱫᱟ ᱟᱨᱠᱤ ᱱᱤᱡᱮᱨᱟᱜ ᱤᱭᱟᱹ ᱛᱮᱫᱚ ᱦᱮᱸ ᱟᱫᱚ ᱦᱮᱸ ᱦᱮᱸ ᱟᱫᱚ ᱟᱹᱞᱤᱧᱟᱜ ᱦᱚᱸ ᱤᱪᱪᱷᱟᱹ ᱫᱚ ᱛᱟᱦᱮᱸ ᱠᱟᱱ ᱛᱟᱹᱟᱞᱤᱧᱟ ᱡᱮ ᱜᱚᱝᱠᱮ ᱦᱮᱸ ᱡᱮ ᱤᱪᱪᱷᱟᱹ ᱫᱚ ᱛᱟᱦᱮᱸ ᱠᱟᱱ ᱛᱟᱹᱞᱤᱧᱟ ᱡᱮ ᱱᱤᱡᱮᱨᱟᱜ ᱟᱭᱳ ᱟᱲᱟᱝ ᱛᱮᱞᱤᱧ ᱦᱮᱸ ᱚᱞᱚᱜᱼᱟ ᱞᱮᱱᱠᱷᱟᱱ ᱵᱷᱟᱜᱤᱼᱟ ᱟᱫᱚ ᱚᱱᱟᱛᱮ ᱵᱟᱹᱞᱤᱧ ᱚᱞ ᱫᱟᱲᱮ ᱠᱟᱫᱟ ᱛᱟᱹᱣ ᱨᱮᱦᱚᱸ ᱟᱨᱠᱤ ᱟᱹᱞᱤᱧ ᱫᱚ ᱟᱨᱠᱤ ᱚᱱᱟ ᱪᱤᱠᱤ ᱥᱮ ᱢᱟᱱᱮ ᱥᱮ ᱟᱵᱚᱣᱟᱜ ᱡᱟᱦᱟᱸ ᱠᱚ ᱯᱩᱛᱷᱤ ᱠᱚ ᱢᱮᱱᱟᱜᱼᱟ ᱦᱮᱸ ᱛᱚ ᱚᱱᱟ ᱠᱚ ᱟᱹᱞᱤᱧ ᱞᱤᱧ ᱪᱮᱥᱴᱟᱭᱟ ᱡᱮ ᱚᱱᱟ ᱠᱚᱞᱤᱧ ᱯᱟᱲᱦᱟᱜ ᱜᱮᱭᱟ ᱢᱟᱡᱷᱮ ᱢᱚ ᱢᱚᱫᱽᱷᱮ ᱦᱮᱸ ᱵᱟᱲᱟᱭ ᱨᱮᱱᱟᱜ ᱞᱤᱧ ᱤᱭᱟ. ᱤᱭᱟᱹᱭ ᱜᱮᱭᱟ ᱟᱨᱠᱤ ᱟᱨ ᱦᱮᱸ ᱪᱤᱠᱤ ᱦᱚᱸᱞᱤ ᱦᱚᱸᱞᱤᱧ ᱥᱮ ᱥᱮᱬᱟᱣ ᱠᱟᱫᱟ ᱟᱨᱠᱤ ᱱᱤᱡᱮᱨᱟᱜ ᱦᱮᱸ ᱧᱩᱛᱩᱢ ᱠᱚ ᱚᱞ ᱫᱟᱲᱮᱜ ᱞᱮᱠᱟ ᱥᱮ ᱯᱟᱲᱦᱟᱣ ᱫᱟᱲᱮᱜ ᱞᱮᱠᱟ ᱚᱱᱠᱟ ᱫᱚ ᱢᱟᱱᱮ ᱟᱨᱠᱤ ᱠᱟᱹᱴᱤᱡ ᱜᱟᱸ ᱜᱟᱱ ᱫᱚᱞᱤᱧ ᱪᱮᱫ ᱟᱠᱟᱫ ᱜᱮᱭᱟ ᱟᱨᱠᱤ
ᱦᱮᱸ ᱟᱨ ᱪᱮᱫ ᱦᱚᱸ ᱫᱚᱨᱠᱟᱨ ᱜᱮ᱾ ᱱᱤᱡᱮᱨᱟᱜ ᱯᱟᱹᱨᱥᱤ ᱛᱮ ᱥᱮᱬᱟ ᱞᱮᱠᱷᱟ ᱫᱚ ᱟᱨᱚ ᱱᱟᱯᱟᱭ ᱠᱟᱱ ᱜᱮᱭᱟ᱾ ᱟᱨ ᱥᱟᱛᱼᱼ ᱛᱮ ᱱᱚᱣᱟ ᱟᱵᱚ ᱯᱟᱹᱨᱥᱤ ᱥᱟᱶᱛᱮ ᱮᱴᱟᱜ ᱯᱟᱹᱨᱥᱤ ᱠᱚᱦᱚᱸ ᱥᱮᱬᱟ ᱫᱚᱨᱠᱟᱨ ᱠᱟᱱ ᱜᱮᱭᱟ᱾ ᱛᱚᱵᱮ ᱛᱚ ᱱᱟᱦᱟᱭ ᱡᱟᱦᱟᱸ ᱠᱚᱨᱮ ᱢᱟᱱᱮᱱ ᱫᱟᱬᱟᱱ ᱠᱚᱵᱩᱱ ᱪᱟᱞᱟᱜ ᱨᱮᱦᱚᱸ ᱤᱱᱟᱹᱠᱷᱟᱡ ᱫᱚ ᱩᱱᱟᱹᱜ ᱠᱚᱥ ᱱᱤᱛ ᱵᱟᱝ ᱦᱩᱭᱩᱜ ᱛᱟᱵᱚᱣᱟ, ᱡᱚᱛᱚ ᱦᱚᱲ ᱥᱟᱶ ᱵᱚᱱ ᱨᱚᱲ ᱫᱟᱲᱮᱭᱟᱜᱼᱟ, ᱥᱮ ᱡᱟᱦᱟᱸᱱᱟᱜ ᱠᱚᱦᱚᱸ ᱵᱩᱱ ᱧᱮᱞ ᱴᱷᱤᱠ ᱫᱟᱲᱮᱭᱟᱜᱼᱟ ᱾
ᱦᱳᱭ ᱮᱸ ᱛᱳᱜ ᱛᱚ ᱜᱚᱝᱠᱮ ᱚᱱᱟ ᱵᱤᱱ ᱞᱟᱹᱭ ᱠᱮᱫᱟ ᱯᱟᱨᱥᱤ ᱫᱚ ᱵᱮᱱ ᱵᱟᱲᱟᱭ ᱠᱟᱜ ᱠᱷᱟᱜ ᱟᱵᱚᱣᱟᱜ ᱛᱚ ᱵᱟᱲᱟᱭᱛᱚ ᱠᱟᱱ ᱜᱮᱭᱟ ᱞᱟᱹᱠᱛᱤ ᱢᱟ ᱠᱟᱱ ᱛᱟᱵᱚᱱ ᱜᱮᱭᱟ ᱟᱵᱚᱣᱟᱜ ᱢᱟ ᱞᱟᱦᱟ ᱤᱫᱤ ᱢᱟ ᱟᱵᱚᱣᱟᱜ ᱞᱟᱠ ᱞᱟᱹᱠᱛᱤ ᱠᱟᱱ ᱛᱟᱵᱚᱱ ᱜᱮ ᱚᱱᱟ ᱥᱟᱶᱛᱮ ᱮᱴᱟᱜ ᱫᱚ ᱮᱴᱟᱜ ᱦᱚᱸ ᱤᱭᱟᱹ ᱜᱮᱭᱟ ᱡᱮᱢᱚᱱ ᱵᱟᱦᱮᱨᱮᱵᱤᱱ ᱪᱟᱞᱟᱜᱼᱟ ᱛᱚ ᱚᱱᱠᱟ ᱢᱟᱱᱮ ᱨᱚᱯᱚᱲ ᱦᱮᱸ, ᱥᱮ, ᱡᱟᱦᱟᱸᱱᱟᱜ ᱵᱟᱲᱟᱭ, ᱡᱟᱦᱟᱸᱱᱟᱜ ᱤᱭᱟᱹ ᱨᱮᱜᱮ ᱜᱚᱢᱠᱮ? ᱡᱟᱦᱟᱸ ᱛᱤᱱᱟᱹᱜ ᱵᱤᱱ ᱵᱩᱡᱽ ᱵᱟᱲᱟᱭᱟ, ᱥᱮ ᱡᱟᱦᱟᱸᱛᱤᱱᱟᱹᱜ ᱵᱤᱱ ᱦᱮᱸᱥᱤ ᱤᱭᱟᱹᱜᱼᱟ ᱾ ᱟᱨᱠᱤ ᱵᱟᱲᱟᱭ ᱞᱟᱹᱜᱤᱫ ᱵᱤᱱ ᱪᱮ? ᱛᱟᱭᱟ ᱾ ᱩᱱᱟᱹᱜ ᱜᱮ, ᱟᱨᱠᱤ ᱱᱟᱯᱟᱭᱚᱜᱼᱟ ᱾ ᱟᱨᱠᱤ ᱦᱮᱸ, ᱱᱤᱡᱮ ᱡᱟᱦᱟᱸ ᱛᱤᱱᱟᱹᱜ ᱵᱤᱱ ᱥᱤ ᱥᱤᱠᱱᱟᱹᱛᱚᱜᱼᱟ ᱩᱱᱟᱹᱜ ᱜᱮ ᱟᱨᱠᱤ ᱢᱚᱡᱽ ᱩᱱᱟᱹᱜ ᱜᱮ ᱱᱟᱯᱟᱭ, ᱛᱚ ᱠᱮ ᱟᱹᱵᱤᱱ ᱢᱟ ᱥᱟᱱᱛᱟᱞᱤ ᱤᱭᱟᱹ ᱛᱮᱵᱤᱱ ᱯᱟᱲᱦᱟᱜ ᱠᱟᱱᱟ ᱛᱚ ᱟᱹᱞᱤᱧ ᱢᱮᱴᱟᱱ ᱜᱚᱝᱠᱮ ᱥᱟᱞᱟᱜ ᱞᱤᱧ ᱨᱚᱯᱚᱲᱚᱜ ᱠᱟᱱ ᱛᱟᱦᱮᱸᱫ ᱜᱟᱞᱚᱪᱚᱜ ᱠᱟᱱ ᱛᱟᱦᱮᱸᱫ ᱞᱤᱧ ᱡᱮ ᱢᱟᱱᱮ ᱟᱵᱚ ᱱᱚᱜᱼᱚᱭ ᱡᱮ ᱥᱟᱱᱛᱟᱞ, ᱤᱭᱟᱹ ᱛᱮᱠᱚ ᱯᱟᱲᱦᱟᱜ ᱠᱟᱱᱟ ᱟᱵᱚ ᱤᱭᱟᱹ ᱛᱮᱵᱚᱱ ᱯᱟᱲᱦᱟᱜ ᱠᱟᱱ ᱠᱚ ᱡᱟᱦᱟᱸᱭ ᱠᱚ ᱯᱟᱹᱴᱷᱩᱣᱟᱹ ᱠᱚ ᱢᱮᱱᱟᱜ ᱠᱚᱣᱟ ᱩᱱᱠᱩᱣᱟᱜ ᱠᱤᱪᱷᱩ ᱠᱤᱪᱷᱩ ᱟᱨᱠᱤ ᱢᱟᱱᱮ ᱠᱟᱹᱴᱤᱡ ᱵᱟᱹᱲᱤᱡ ᱢᱟᱱᱮ ᱮᱸᱴᱠᱮᱴᱚᱬᱮᱸ ᱫᱚᱢᱮ ᱦᱤᱡᱩᱜ ᱠᱟᱱᱟ ᱟᱨᱠᱤ ᱠᱤ ᱦᱮᱸ ᱮᱸ ᱛᱚ ᱚᱱᱟ ᱵᱟᱨᱮᱛᱮ ᱡᱟᱦᱟᱱᱟᱜ ᱡᱩᱫᱤ ᱵᱤᱱ ᱞᱟᱹᱭ ᱟ ᱟᱨᱠᱤ?
ᱮᱴᱠᱮᱴᱚᱬᱮ ᱫᱚ ᱟᱭᱢᱟ ᱜᱮ ᱢᱮᱱᱟᱜ ᱠᱟᱫᱟ ᱱᱤᱛᱚᱜ ᱡᱟᱦᱟᱸ ᱛᱤᱱᱟᱹᱜ ᱯᱟᱹᱴᱷᱩᱣᱟᱹ ᱠᱚ ᱦᱩᱰᱤᱧ ᱞᱮᱵᱮᱞ ᱦᱚᱭ ᱜᱮᱸ ᱡᱟᱦᱟᱸ ᱠᱚ ᱯᱟᱲᱦᱟᱜ ᱠᱟᱱᱟ
ᱱᱚᱣᱟ ᱚᱶᱟᱱ ᱠᱚᱨᱮᱫ ᱛᱚ ᱜᱚᱢᱠᱮ ᱠᱚᱣᱟᱜ ᱟᱹᱰᱤ ᱟᱱᱟᱴ ᱩᱱᱠᱩ ᱜᱤᱫᱽᱨᱟᱹ ᱠᱚ ᱱᱤᱡᱮ ᱛᱮᱜᱮ ᱟᱠᱚᱛᱮ ᱯᱟᱲᱦᱟᱣ ᱠᱟᱛᱮᱫ ᱚᱝᱠᱟ ᱛᱮᱸ ᱜᱮᱸ ᱵᱤᱱᱤᱰ ᱠᱚ ᱮᱢ ᱫᱟ ᱟᱸ ᱧᱮᱞ ᱦᱩᱭ ᱟᱠᱟᱱᱟ ᱟᱞᱮ ᱟᱛᱩ ᱨᱮᱸᱜᱮᱸ ᱥᱟᱶᱛᱮ ᱟᱞᱤᱧ ᱦᱚᱸ ᱯᱟᱲᱦᱟᱣ ᱵᱟᱲᱟᱭᱮᱫ ᱠᱚ ᱛᱷᱮᱱ ᱜᱮᱭᱟᱞᱤᱧ ᱢᱤᱫᱵᱟᱨ ᱡᱚᱠᱷᱚᱱ ᱚᱲᱟᱜ ᱞᱤᱧ ᱦᱤᱡᱩᱜᱼᱟ᱾ ᱯᱟᱲᱦᱟᱣᱮᱫ ᱠᱚ ᱛᱟᱦᱮᱱ ᱜᱮᱭᱟᱞᱤᱧ, ᱵᱩᱡᱷᱟᱣ᱾ ᱟᱸ ᱞᱟᱹᱭ ᱜᱮᱭᱟ ᱠᱚ ᱡᱮ ᱜᱚᱢ ᱜᱚᱢᱠᱮ ᱠᱚ ᱵᱟᱹᱱᱩᱜ ᱠᱟᱜ ᱠᱚᱣᱟ ᱛᱚ ᱚᱱᱟ ᱦᱚᱸ
ᱱᱚᱝᱠᱟ ᱡᱟᱦᱟᱸᱭ ᱥᱚᱢᱚᱭ ᱢᱮᱱᱟᱜ ᱟᱠᱟᱫᱟ ᱛᱟᱠᱚᱣᱟ ᱩᱝᱠᱩ ᱯᱮᱨᱟᱴᱤᱪᱟᱨ ᱞᱮᱠᱟ ᱚᱱᱠᱟ ᱠᱚ ᱩᱱᱠᱩ ᱦᱩᱸᱠᱚ ᱩᱝᱠᱩ ᱜᱮᱠᱚ ᱯᱟᱲᱦᱟᱣᱮᱫ ᱠᱚᱣᱟ ᱾
ᱦᱳᱭ ᱾
ᱟᱫᱚ ᱦᱟᱸᱜ ᱛᱤᱱᱟᱹᱜ ᱫᱤᱱ ᱱᱚᱝᱠᱟ ᱦᱟᱸᱜ ᱥᱚᱨᱠᱟᱨ ᱠᱷᱚᱱ ᱵᱟᱝ ᱤᱭᱟᱹᱨᱮ ᱩᱰᱩᱠ ᱞᱮᱱᱠᱷᱟᱡᱽ ᱠᱟᱹᱢᱤ ᱠᱚ ᱛᱟᱦᱮ ᱞᱮᱠᱷᱟᱡ ᱫᱚ ᱚᱝᱠᱟ ᱜᱮ ᱪᱟᱞᱟᱜ ᱠᱟᱱᱟ ᱮᱠᱷᱚᱱ ᱫᱚ?
ᱦᱳᱭ ᱛᱚ ᱜᱚᱝᱠᱮ ᱢᱟᱱᱮ ᱟᱵᱚᱣᱟᱜ ᱮᱴᱠᱮᱴᱚᱬᱮᱸ ᱫᱚ ᱚᱝᱠᱟ ᱴᱤᱠ ᱢᱟᱪᱮᱫ ᱠᱚ ᱵᱟᱹᱱᱩᱜ ᱟᱨᱠᱤ ᱤᱱᱟᱹ ᱜᱮᱸ ᱥᱮᱸ ᱜᱚᱝᱠᱮ ᱠᱚ ᱵᱟᱹᱱᱩᱜ ᱠᱚᱛᱟ ᱵᱚᱱᱟ ᱳᱠᱮᱭᱮᱱᱟ ᱮ ᱱᱤᱭᱟᱹ ᱠᱚᱜᱮ ᱮᱸᱴᱠᱮᱴᱚᱬᱮ ᱫᱚ ᱟᱫᱚ ᱜᱚᱝᱠᱮ ᱱᱤᱭᱟᱹ ᱛᱚ ᱟᱵᱚ ᱠᱚ ᱤᱭᱟᱹᱣ ᱠᱟᱜ ᱵᱚᱱᱟ ᱠᱚ ᱩᱰᱩᱠ ᱟᱠᱟᱜ ᱵᱚᱱᱟ ᱠᱚ ᱟᱨᱠᱤ ᱢᱟᱱᱮ ᱢᱤᱰᱤᱭᱟᱢ ᱵᱚᱱ ᱠᱚ ᱤᱭᱟᱹᱶ ᱠᱟᱫᱟ ᱟᱨ ᱢᱟᱱᱮ ᱡᱟᱦᱟᱸ ᱛᱤᱱᱟᱹᱜ ᱫᱚᱨᱠᱟᱨ ᱤᱭᱟᱹ ᱛᱟᱵᱚᱱ ᱢᱟᱪᱮᱫ ᱠᱚ ᱜᱚᱝᱠᱮ ᱠᱚ ᱛᱚ ᱩᱝᱠᱩ ᱩᱱᱟᱹᱜ ᱟᱨᱠᱤ ᱤᱭᱟᱹ ᱵᱟᱹᱱᱩᱜ ᱛᱟᱠᱚᱣᱟ ᱛᱚ ᱮᱠᱷᱮᱱ ᱱᱤᱭᱟᱹ ᱫᱚ ᱟᱨᱠᱤ ᱥᱚᱨᱠᱟᱨ ᱵᱟᱝᱠᱚ ᱟᱲᱟᱜ ᱞᱮᱠᱚ ᱠᱷᱟᱱ ᱛᱚ ᱵᱟᱝ ᱜᱟᱱᱚᱜᱼᱟ᱾ ᱛᱚ ᱟᱵᱚ ᱟᱨᱠᱤ ᱪᱮᱫ ᱵᱚᱱ ᱪᱤᱠᱟᱹ ᱞᱮᱱᱠᱷᱟᱱ ᱟᱨᱠᱤ ᱱᱤᱭᱟᱹ ᱟᱨᱠᱤ ᱮᱸᱴᱠᱮ ᱴᱚᱬᱮ ᱟᱨᱠᱤ ᱢᱩᱪᱟᱹᱫᱚᱜᱼᱟ ᱟᱨᱠᱤ ᱥᱮ ᱦᱮ ᱥᱮ ᱟᱵᱚᱨᱮᱱ ᱡᱟᱦᱟᱸᱭ ᱠᱚ ᱢᱮᱱᱟᱜ ᱠᱚᱣᱟ ᱵᱟᱹᱵᱩ ᱛᱟᱠᱚ ᱢᱟᱹᱭ ᱛᱟᱠᱚ ᱡᱟᱦᱟᱸᱭ ᱠᱚ ᱛᱟᱭᱚᱢ ᱫᱟᱦᱟᱨ ᱠᱚ ᱢᱮᱱᱟᱜ ᱠᱚᱣᱟ ᱩᱱᱠᱩ ᱠᱚ ᱟᱨᱠᱤ ᱩᱱᱠᱩᱣᱟᱜ ᱢᱟᱱᱮ ᱨᱟᱥᱛᱟ ᱟᱨᱠᱤ ᱤᱭᱟᱹᱜ ᱛᱟᱠᱚᱣᱟ ᱟᱨᱠᱤ
ᱩᱸ ᱦᱮᱸ ᱱᱚᱣᱟ ᱱᱚᱣᱟ ᱫᱚ ᱟᱵᱚ ᱦᱚᱸ ᱱᱚᱝᱠᱟ ᱢᱤᱫᱩᱜ ᱞᱟᱜᱟᱣ ᱵᱚᱱᱟ ᱟᱨ ᱜᱟᱞ ᱢᱟᱨᱟᱣ ᱞᱟᱜᱟᱣ ᱵᱚᱱᱟ ᱡᱮ ᱱᱚᱣᱟ ᱡᱟᱦᱟᱸ ᱮᱴᱠᱮᱴᱚᱬᱮ ᱠᱚ ᱦᱩᱭᱩᱜ ᱠᱟᱱᱟ ᱪᱮᱫ ᱞᱮᱠᱟ ᱠᱟᱛᱮᱜ ᱟᱵᱚ ᱵᱚᱱ ᱥᱚᱞᱦᱮ ᱫᱟᱲᱮᱭᱟᱜᱼᱟ᱾ ᱚ ᱚᱱᱠᱟᱜᱮ ᱟᱵᱚᱣᱟᱜ ᱠᱟᱛᱷᱟ ᱟᱵᱩᱣᱟᱜ ᱮᱴᱠᱮᱴᱚᱬᱮ ᱥᱚᱨᱠᱟᱨ ᱞᱟᱹᱭᱟᱭ ᱦᱩᱭᱩᱜ ᱛᱟᱵᱚᱱᱟ ᱡᱮ ᱱᱚᱝᱠᱟ ᱢᱤᱰᱤᱭᱟᱢ ᱢᱟ ᱦᱩᱭ ᱠᱟᱱ ᱢᱟᱪᱮᱫ ᱠᱚ ᱜᱚᱝᱠᱮ ᱠᱚ ᱵᱟᱹᱱᱩᱜ ᱠᱚᱣᱟ ᱠᱷᱚᱛᱤᱨ ᱛᱮ ᱟᱞᱮᱨᱮᱱ ᱡᱟᱦᱟᱸ ᱥᱟᱱᱛᱟᱲᱤ ᱢᱤᱰᱤᱭᱟᱢ ᱨᱮᱱ ᱜᱤᱫᱽᱨᱟᱹ ᱠᱚ ᱱᱩᱠᱩ ᱫᱚ
ᱦᱳᱭ
ᱟᱹᱰᱤ ᱟᱹᱰᱤ ᱱᱤᱡᱮ ᱛᱮᱜᱮ ᱯᱟᱲᱦᱟᱣ ᱠᱟᱛᱮᱫ ᱚᱠᱟ ᱫᱚᱠᱚ ᱵᱩᱡᱽ ᱫᱟᱲᱮᱭᱟᱜ ᱠᱟᱱᱟ ᱚᱠᱟ ᱫᱚ ᱵᱟᱝ ᱚᱱᱠᱟ ᱜᱮ ᱵᱤᱱᱤᱰ ᱠᱚ ᱮᱢ ᱠᱟᱜᱽ ᱠᱟᱱᱟ᱾ ᱢᱟᱱᱮ ᱡᱟᱦᱟᱸ ᱛᱤᱱᱟᱹᱜ ᱥᱮᱬᱟ ᱫᱚᱨᱠᱟᱨ ᱩᱱᱟᱹᱜ ᱫᱚ ᱵᱟᱝᱠᱚ ᱥᱮᱬᱟ ᱫᱟᱲᱮᱭᱟᱜ ᱠᱟᱱᱟ᱾ ᱟᱫᱚ ᱚᱱᱟ ᱞᱟᱹᱜᱤᱫ ᱛᱮ ᱢᱟᱪᱮᱫ ᱜᱚᱝᱠᱮ ᱫᱚᱨᱠᱟᱨ ᱜᱮ ᱚᱱᱟ ᱦᱟᱛᱤᱨ ᱛᱮ ᱛᱚ
ᱡᱟᱦᱟᱸ ᱛᱤᱱᱟᱹᱜ ᱛᱟᱲᱟᱛᱟᱲᱤ ᱟᱹᱵᱩ ᱱᱚᱣᱟ ᱤᱭᱟᱹ ᱥᱚᱞᱦᱮ ᱞᱟᱹᱜᱤᱫ ᱵᱩᱱ ᱞᱟᱹᱭ ᱥᱚᱫᱚᱨᱟᱵᱚᱱ ᱥᱮ ᱩᱱᱤ ᱦᱚᱸ ᱟᱵᱚᱣᱟᱜ ᱠᱟᱛᱷᱟᱭ ᱟᱸᱡᱚᱢ ᱛᱟᱵᱚᱱ ᱱᱚᱝᱠᱟ ᱜᱮ ᱡᱩᱢᱤᱫᱽ ᱠᱟᱛᱮᱜ ᱜᱮ ᱠᱟᱹᱢᱤ ᱞᱟᱜᱟᱣ ᱟᱵᱚᱱᱟ᱾
ᱦᱮᱸ ᱦᱮᱸ ᱦᱮᱸ ᱜᱚᱝᱠᱮ ᱱᱤᱭᱟᱹ ᱟᱹᱰᱤ ᱢᱚᱡᱽ ᱠᱟᱛᱷᱟ ᱵᱮᱱ ᱞᱟᱹᱭ ᱠᱮᱫᱟ ᱡᱮ ᱱᱚᱜᱼᱚᱭ ᱡᱮ ᱟᱵᱚ ᱦᱩᱭᱩᱜ ᱠᱟᱱ ᱛᱟᱵᱚᱱᱟ ᱱᱤᱭᱟᱹ ᱠᱚᱫᱚ ᱟᱨᱠᱤ ᱟᱵᱚ ᱥᱚᱨᱠᱟᱨ ᱮᱢᱚᱱ ᱠᱚ ᱢᱟᱱᱮ ᱠᱚ ᱧᱮᱞ ᱮᱥᱮᱫ ᱤᱭᱟᱹᱭᱮᱫ ᱵᱚᱱᱟ ᱠᱚ ᱢᱟᱱᱮ ᱵᱟᱝ ᱠᱚ ᱠᱚᱭᱚᱜ ᱟᱵᱚᱱ ᱠᱟᱱᱟ ᱠᱟᱹᱴᱤᱡ ᱦᱚᱸ ᱤᱭᱟᱹ ᱠᱟᱛᱮᱫ ᱢᱟᱱᱮ ᱯᱟᱹᱴᱷᱩᱣᱟᱹ ᱠᱚ ᱟᱨᱠᱤ ᱢᱟᱱᱮ ᱱᱤᱡᱮ ᱛᱮ ᱯᱟᱲᱦᱟᱣ ᱠᱟᱛᱮᱫ ᱵᱩᱡᱷᱟᱹᱣ ᱢᱟᱱᱮ ᱟᱹᱰᱤ ᱤᱭᱟᱹ ᱜᱮᱭᱟ ᱦᱮᱸ ᱡᱮᱢᱚᱱ ᱟᱹᱵᱤᱱ ᱵᱤᱱ ᱡᱟᱦᱟᱸᱭ ᱯᱟᱲᱦᱟᱜ ᱟᱹᱵᱤᱱ ᱵᱟᱵᱤᱱ ᱵᱟᱲᱟᱭ ᱠᱟᱜᱼᱟ ᱯᱳᱭᱞᱳ ᱠᱷᱚᱱ ᱫᱚ ᱢᱤᱫᱴᱟᱝ ᱢᱟ ᱪᱮᱫ ᱮ ᱛᱟᱦᱮᱸ ᱞᱮᱱ ᱛᱟᱢ ᱠᱷᱟᱱ ᱞᱟᱹᱭ ᱟᱢᱟᱭ ᱟᱵᱤᱱ ᱵᱩᱡᱷᱟᱹᱣ ᱛᱮᱵᱤᱱ ᱤᱭᱟᱹᱜᱼᱟ ᱵᱩᱡᱷᱟᱹᱣ ᱟᱵᱤᱱ ᱦᱮᱸ ᱛᱚ ᱱᱤᱭᱟᱹ ᱟᱵᱮᱱ ᱵᱤᱱ ᱞᱟᱹᱭ ᱠᱮᱫ ᱞᱮᱠᱟ ᱡᱮ ᱡᱩᱢᱤᱫ ᱞᱟᱜᱟᱣ ᱵᱚᱱᱟ ᱟᱫᱚ ᱚᱱᱠᱟ ᱜᱮ ᱜᱚᱢᱠᱮ ᱞᱤᱧ ᱟᱸᱡᱚᱢᱮᱫ ᱛᱟᱦᱮᱸᱫ ᱛᱤᱦᱤᱧ ᱡᱟᱹᱱᱤᱡ ᱢᱤᱫᱴᱟᱝ ᱤᱭᱟᱹ ᱟᱨᱠᱤ ᱤᱭᱟᱹ ᱨᱮᱠᱚ ᱢᱤᱫᱴᱟᱝ ᱠᱟᱹᱢᱤ ᱦᱚᱨᱟ ᱠᱚ ᱥᱟᱵ ᱠᱟᱫᱟ ᱱᱤᱭᱟᱹ ᱠᱚ ᱤᱭᱟᱹ ᱤᱫᱤ ᱠᱟᱛᱮᱫ ᱜᱮ ᱡᱮ ᱡᱩᱢᱤᱫ ᱠᱟᱱᱟ ᱠᱚ ᱦᱮᱸ ᱦᱮᱸ ᱦᱮᱸ ᱛᱚ ᱚᱱᱟᱜᱮ ᱟᱹᱞᱤᱧ ᱟᱹᱞᱤᱧ ᱦᱚᱸ ᱱᱤᱭᱟᱹ ᱟᱨᱠᱤ ᱞᱤᱧ ᱢᱚᱱᱮᱭᱟ ᱡᱮ ᱱᱤᱝᱠᱟᱹ ᱠᱟ ᱠᱟᱛᱮᱫ ᱜᱮ ᱟᱵᱚ ᱦᱚᱸ ᱟᱨᱠᱤ ᱵᱚᱱ ᱡᱩᱢᱤᱫ ᱠᱟᱛᱮᱫ ᱦᱮᱸ ᱥᱮ ᱟᱵᱟᱨ ᱡᱟᱦᱟᱸ ᱠᱚ ᱟᱹᱰᱤ ᱩᱛᱟᱹᱨ ᱜᱟᱶᱛᱟ ᱠᱚ ᱢᱮᱱᱟᱜ ᱠᱚ ᱛᱟᱵᱚᱱᱟ ᱟᱵᱚ ᱦᱚᱲ ᱥᱟᱱᱛᱟᱞ ᱨᱮᱱ ᱜᱟᱶᱛᱟ ᱠᱚᱠᱚ ᱵᱮᱱᱟᱣ ᱟᱠᱟᱫ ᱛᱟᱵᱚᱱᱟ ᱩᱱᱠᱩ ᱜᱟᱶᱛᱟ ᱠᱚᱣᱟᱜ ᱡᱚᱛᱚ ᱜᱟᱶᱛᱟ ᱠᱚᱣᱟᱜ ᱢᱤᱫ ᱡᱩᱢᱤᱫ ᱠᱟᱛᱮᱜ ᱵᱚᱱ ᱤᱭᱟᱹ ᱞᱮᱱᱠᱷᱟᱱ ᱫᱚ ᱟᱨᱠᱤ ᱟᱹᱰᱤ ᱵᱷᱟᱹᱜᱤᱜᱼᱟ ᱟᱹᱰᱤ ᱱᱟᱯᱟᱭᱚᱜᱼᱟ ᱦᱮᱸ ᱟᱨ ᱟᱵᱚᱣᱟᱜ ᱤᱭᱟᱹ ᱵᱚᱱ ᱫᱚᱦᱚᱭᱟ ᱟᱨᱠᱤ ᱥᱚᱨᱠᱟᱨ ᱥᱟᱢᱟᱝ ᱨᱮ ᱟᱨᱠᱤ ᱛᱚ ᱟᱹᱰᱤ ᱢᱚᱡᱚᱜᱼᱟ ᱟᱨ
ᱦᱮᱸ ᱱᱚᱶᱟ ᱦᱚᱸ ᱟᱹᱰᱤ ᱱᱟᱯᱟᱭ ᱠᱟᱛᱷᱟ ᱜᱮᱵᱮᱱ ᱞᱟᱹᱭ ᱟᱠᱟᱫᱟ, ᱟᱨ ᱱᱚᱝᱠᱟ ᱜᱮ ᱠᱟᱹᱢᱤ ᱫᱚ ᱞᱟᱜᱟᱣ ᱟᱵᱚᱱ ᱜᱮᱭᱟ ᱟᱵᱚ ᱦᱚᱸ ᱜᱚᱲᱚ ᱜᱚᱲᱚ ᱡᱚᱛᱚ ᱦᱚᱲ ᱵᱚᱱ ᱜᱚᱲᱚ ᱡᱚᱱᱟᱜᱼᱟ ᱛᱟᱦᱚᱞᱮ ᱠᱷᱟᱱ ᱚᱱᱟ, ᱠᱟᱹᱢᱤ ᱦᱚᱸ ᱟᱹᱰᱤ ᱟᱞᱜᱟ ᱛᱮ ᱯᱩᱨᱟᱹᱜᱼᱟ
ᱚ ᱜᱚᱢᱠᱮ ᱚᱱᱟ ᱜᱮᱛᱚ ᱟᱵᱚ ᱢᱟᱹᱱᱢᱤ ᱤᱭᱟᱹ ᱥᱮ ᱟᱵᱚ ᱡᱟᱦᱟᱱᱟᱜ ᱠᱤᱪᱷᱤ ᱠᱟᱹᱢᱤ ᱦᱚᱨᱟ ᱨᱮᱜᱮ ᱟᱵᱚ ᱫᱚ ᱜᱚᱲᱚ ᱥᱚᱯᱚᱲᱚ ᱵᱚᱱ ᱛᱟᱦᱮᱸ ᱞᱮᱱᱠᱷᱟᱱ ᱜᱮ ᱱᱟᱯᱟᱭ᱾ ᱡᱟᱦᱟᱸ ᱛᱤᱱᱟᱹᱜ ᱜᱚᱲᱚ ᱥᱚᱯᱚᱦᱚᱫ ᱠᱟᱛᱮ ᱵᱚᱱ ᱠᱟᱹᱢᱤᱭᱟ ᱡᱩᱢᱤᱫ ᱠᱟᱛᱮ ᱵᱚᱱ ᱠᱟᱹᱢᱤᱭᱟ ᱩᱱᱟᱹᱜ ᱵᱟᱝ ᱠᱚ ᱤᱭᱟᱹ ᱫᱟᱲᱮᱭᱟᱵᱚᱱᱟ, ᱡᱚᱠᱷᱚᱱ ᱵᱚᱱ ᱵᱷᱤᱱᱟᱹᱜᱼᱟᱚᱠᱷᱚᱱ ᱡᱚᱠᱷᱚᱱ ᱵᱚᱱ ᱦᱟᱹᱴᱤᱧᱚᱜᱼᱟ ᱛᱚᱠᱷᱚᱱ ᱜᱮᱛᱚ ᱠᱚ ᱱᱟᱦᱟᱪᱟᱨᱟᱜᱼᱟ ᱟᱵᱚ ᱪᱮᱛᱟᱱ,
ᱦᱳᱭ ᱦᱳᱭ
ᱛᱚ ᱦᱮᱸ ᱛᱚ ᱜᱚᱢᱠᱮ ᱛᱟᱦᱚᱞᱮ, ᱦᱮᱸ ᱱᱤᱝᱠᱟᱹ ᱜᱮ ᱜᱟᱞᱟᱝ ᱟ ᱚᱠᱛᱚ ᱦᱚᱸ ᱢᱩᱪᱟᱹᱫᱚᱜ ᱠᱟᱱᱟ ᱦᱮᱸ ᱦᱮᱸ ᱦᱮᱸ ᱴᱷᱤᱠ ᱴᱷᱤᱠ ᱜᱮᱭᱟ ᱡᱚᱦᱟᱨ ᱜᱮ ᱦᱮᱸ ᱡᱚᱦᱟᱨ ᱜᱮ